ᱦᱮᱸ ᱜᱚᱢᱠᱮ ᱟᱹᱰᱤ ᱫᱤᱱ ᱯᱚᱨ ᱦᱮᱸ ᱜᱚᱝᱠᱮ ᱟᱹᱰᱤ ᱱᱟᱯᱟᱭ ᱵᱟᱲᱟᱭ ᱜᱮᱭᱟᱵᱤᱱ ᱛᱚ
ᱟᱹᱞᱤᱧ ᱫᱚ ᱱᱟᱯᱟᱭ ᱵᱟᱲᱟ ᱜᱮ ᱮᱠᱫᱚᱢ ᱟᱵᱮᱱ ᱜᱮ ᱪᱮᱞᱮᱠᱟ ᱢᱮᱱᱟᱜ ᱵᱮᱱᱟ
ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟ ᱜᱮ ᱟᱨ ᱚᱲᱟᱜ ᱠᱚᱨᱮ ᱛᱟᱦᱚᱞᱮ
ᱚᱲᱟᱜ ᱠᱚᱨᱮ ᱦᱚᱸ ᱜᱚᱝᱠᱮ ᱱᱟᱯᱟᱭ ᱵᱟᱲᱟᱜ ᱜᱮ ᱡᱚᱛᱚ ᱜᱮ
ᱟᱪᱷᱟ ᱟᱪᱷᱟ ᱟᱪᱷᱟ ᱟᱷᱟ ᱟᱫᱚ ᱦᱤᱨᱤ ᱦᱚᱸ ᱵᱟᱵᱤᱱ ᱦᱮᱡ ᱵᱟᱲᱟᱜ ᱠᱟᱱᱟ ᱜᱚᱢᱠᱮ ᱮᱠᱟᱞ ᱫᱚ
ᱜᱚᱝᱠᱮ ᱟᱫᱚ ᱪᱮᱫ ᱵᱤᱱ ᱢᱮᱱᱟ ᱟᱵᱤᱱ ᱫᱚ ᱟᱹᱰᱤ ᱵᱤᱨ ᱫᱤᱥᱚᱢ ᱥᱟᱹᱜᱤᱧ ᱫᱤᱥᱚᱢ ᱦᱚᱲ ᱟᱹᱞᱤᱧ ᱦᱚᱸ ᱚᱠᱟ ᱥᱟᱹᱜᱤᱧ ᱫᱤᱥᱚᱢ ᱦᱚᱲ
ᱟᱪᱪᱷᱟ ᱟᱪᱪᱷᱟ ᱟᱪᱪᱷᱟ ᱟᱫᱚ ᱜᱚᱝᱠᱮ ᱥᱟᱺᱜᱤᱧ
ᱯᱷᱳᱱ ᱛᱮᱜᱮ ᱵᱚᱱ ᱨᱚᱯᱚᱲ ᱠᱟᱱᱟ ᱱᱤᱭᱟᱹᱜᱮ ᱟᱹᱰᱤ ᱟᱹᱰᱤ ᱵᱷᱤᱰᱭᱳ ᱠᱚᱞ ᱦᱚᱸ ᱱᱮᱛᱟᱨ ᱫᱚ ᱤᱱᱴᱟᱨᱱᱮᱴ ᱡᱚᱢᱟᱱᱟ ᱠᱟᱱᱟ
ᱟᱪᱪᱷᱟ
ᱮᱸ
ᱟᱫᱚ ᱜᱚᱝ ᱠᱮ ᱱᱤᱛᱳᱜ ᱚᱲᱟᱜ ᱨᱮᱜᱮ ᱢᱮᱱᱟᱜ ᱵᱤᱱᱟ ᱥᱮ ᱵᱟᱭᱨᱮ ᱥᱮᱫ ᱵᱤᱱ ᱪᱟᱞᱟᱣ ᱟᱠᱟᱱᱟ
ᱜᱚᱝᱠᱮ ᱦᱤᱛᱳᱜ ᱫᱚ ᱚᱲᱟᱜ ᱥᱮᱫ ᱨᱮᱜᱮ ᱦᱤᱱᱟᱜ ᱵᱚᱱᱟ ᱟᱵᱚ ᱫᱚ ᱟᱯᱟᱛᱚᱛᱚ
ᱟᱪᱪᱷᱟ ᱟᱪᱪᱷᱟ ᱚᱲᱟᱜ ᱠᱚᱨᱮ ᱦᱚᱸ ᱛᱟᱦᱮᱸ ᱫᱚ ᱜᱚᱢᱠᱮ ᱱᱟᱭ ᱱᱟᱯᱟᱭ ᱵᱟᱲᱟ ᱜᱮ ᱫᱚᱨᱠᱟᱨ ᱠᱟᱱᱟ ᱟᱫᱚ ᱟᱡᱚᱢᱮᱫ ᱛᱟᱦᱮᱸ ᱱᱟᱞᱤᱧ ᱥᱮ ᱠᱟ. ᱢᱤ ᱵᱤᱱ ᱪᱟᱞᱟᱣ ᱞᱮᱱᱟ ᱥᱮ ᱪᱮᱫ
ᱠᱟᱹᱢᱤ ᱜᱚᱝᱠᱮ ᱵᱚᱞᱛᱮ ᱫᱚ ᱱᱚᱜᱼᱚᱭ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱱᱚᱜᱼᱚᱭ ᱟᱰᱮ ᱯᱟᱥᱮ ᱠᱚᱨᱮ ᱜᱮ ᱠᱟᱹᱢᱤ
ᱤᱱᱟ. ᱠᱟᱹᱢᱤ ᱡᱚᱢᱡᱟᱜᱼᱟ ᱵᱤᱱ ᱫᱚ
ᱟᱪᱪᱷᱟ ᱟᱪᱷᱟ ᱟᱪᱪᱷᱟ ᱚᱱᱟᱜᱮ ᱛᱟᱦᱚᱞᱮ ᱞᱤᱧ ᱟᱡᱚᱢᱮᱫ ᱛᱟᱦᱮᱸᱦᱳᱭᱛᱚ
ᱟᱸᱧᱡᱚᱢ ᱫᱟᱥᱮ ᱵᱩᱞ ᱜᱟᱱ ᱵᱮᱥᱤᱱ ᱜᱚᱢᱠᱮ
ᱴᱷᱤᱠ ᱴᱷᱤᱠ ᱴᱷᱤᱠ ᱴᱷᱤᱠ ᱛᱟᱦᱚᱞᱮ ᱱᱤᱛ ᱫᱚ ᱠᱷᱟᱱ ᱥᱟᱱᱟᱢ ᱠᱚᱜᱮ ᱱᱟᱯᱟᱭ ᱵᱟᱲᱟ ᱜᱮ
ᱦᱮᱸ ᱥᱟᱱᱟᱢ ᱠᱚᱜᱮ ᱡᱚᱛᱚ ᱜᱮ ᱱᱟᱯᱟᱭ ᱵᱟᱲᱟᱜ ᱜᱮ ᱜᱚᱝᱠᱮ ᱟᱯᱮ ᱠᱚᱨᱮᱱ ᱜᱮ ᱪᱚ ᱪᱮᱫᱞᱮᱠᱟ ᱱᱟᱯᱟᱭ ᱵᱟᱲᱟᱜᱮ ᱥᱮ ᱪᱮᱫᱠᱟ
ᱟᱞᱮ ᱠᱚᱞᱮ ᱨᱮᱦᱚᱸ ᱜᱚᱢᱠᱮ ᱢᱚᱴᱟᱢᱩᱴᱤ ᱠᱷᱟᱱ ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟ ᱜᱮ ᱦᱟᱸᱜ ᱠᱷᱟᱱ
ᱦᱳᱭ ᱦᱳᱭ ᱱᱟᱯᱟᱭ ᱛᱟᱦᱮ ᱞᱮᱠᱷᱟᱡ ᱜᱮ ᱵᱷᱟᱹᱜᱤ ᱜᱚᱢᱠᱮ
ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱜᱮ ᱵᱟᱝ
ᱦᱩᱸ
ᱟᱫᱚ ᱜᱚᱝᱠᱮ ᱱᱟᱯᱟᱭ ᱢᱟ ᱱᱟᱯᱟᱭ ᱜᱮ ᱛᱟᱯᱚᱨ ᱟᱵᱤᱱ ᱦᱚᱸ ᱦᱟᱸᱜ ᱠᱷᱟᱱ ᱵᱩᱨᱩ ᱵᱚᱸᱜᱟ ᱨᱮ ᱛᱚ ᱵᱟᱹᱵᱤᱱ ᱦᱮᱡ ᱞᱮᱱᱟ ᱮᱠᱷᱟᱱ
ᱜᱚᱝᱠᱮ ᱪᱮᱫ ᱤᱧ ᱢᱮᱱᱟ ᱱᱚ-ᱜᱚᱭ ᱫᱟᱜ ᱡᱟᱹᱯᱩᱫ ᱫᱤᱱ ᱱᱚᱜᱼᱚᱭ ᱠᱷᱮᱛ ᱵᱟᱹᱭᱦᱟᱹᱲ ᱧᱮᱞ ᱦᱩᱭᱩᱜ ᱠᱟᱱᱟ ᱜᱚᱝᱠᱮ ᱟᱨ ᱵᱮᱥᱤ ᱠᱚ ᱦᱚᱸ ᱦᱟᱨᱟ ᱦᱤᱡᱩᱜ ᱠᱟᱱᱟ ᱦᱟᱸᱜ ᱛᱚ ᱚᱱᱟ ᱠᱚᱜᱮ ᱛᱮ ᱪᱟᱯ ᱠᱚ ᱡᱟᱹᱥᱛᱤ ᱜᱮ ᱧᱟᱢᱚᱜ ᱜᱮᱭᱟ ᱚᱱᱟᱛᱮ ᱵᱩᱨᱩ ᱵᱚᱸᱜᱟ ᱵᱟᱹᱧ ᱥᱮᱴᱮᱨ ᱫᱟᱲᱮ ᱠᱟᱣᱫᱟ
ᱟᱪᱪᱷᱟ ᱟᱪᱪᱷᱟ ᱪᱷᱟ ᱟᱹᱰᱤ ᱱᱟᱯᱟᱭ ᱟᱫᱚ ᱞᱤᱧ ᱢᱮᱱᱫᱟ ᱵᱩᱨᱩ ᱵᱚᱸᱜᱟ ᱦᱚᱭᱛᱳ ᱵᱟᱝᱵᱤᱱ ᱵᱟᱝᱵᱤᱱ ᱪᱟᱞᱟᱣ ᱫᱟᱲᱮᱭᱟᱜᱫᱟ ᱴᱷᱤᱠ ᱜᱮᱭᱟ ᱫᱟᱨᱟᱭ ᱠᱟᱱ ᱫᱤᱱ ᱯᱟᱴᱟᱵᱤᱸᱫᱟᱹ ᱫᱚ ᱮᱠᱫᱚᱢ ᱵᱤᱱ ᱦᱮᱸ ᱥᱮᱴᱮᱨᱚᱜ ᱜᱮᱭᱟ
ᱦᱮᱸ ᱜᱚᱝᱠᱮ ᱪᱮᱫᱟᱜ ᱵᱟᱝ ᱱᱤᱭᱟᱹᱵᱟᱨ ᱞᱤᱧ ᱢᱤᱥ ᱠᱟᱜ ᱫᱚ ᱦᱤᱡᱩᱜ ᱵᱟᱨ ᱫᱚ ᱵᱟᱹᱞᱤᱧ ᱢᱤᱥᱟ ᱯᱟᱛᱟ ᱵᱤᱰᱟᱹ ᱫᱚ ᱱᱤᱥᱪᱚᱭ ᱞᱤᱧ ᱥᱮᱴᱮᱨᱚᱜ ᱜᱮᱭᱟ ᱧᱮᱞ ᱦᱩᱭᱩᱜᱼᱟ
ᱟᱪᱷᱟ ᱟᱪᱷᱟ ᱟᱪᱷᱟ ᱴᱷᱤᱠ ᱴᱷᱤᱠ ᱟᱹᱰᱤ ᱢᱚᱡᱽᱼᱟ ᱚᱱᱟ ᱜᱮ ᱟᱹᱞᱤᱧ ᱦᱚᱞᱤᱧ ᱪᱤᱱᱛᱟᱹ ᱵᱟᱲᱟᱭ ᱫᱟ ᱪᱮᱫ ᱞᱮᱠᱟ ᱢᱮᱱᱟᱜ ᱵᱤᱱᱟ ᱟᱹᱵᱤᱱ ᱠᱷᱚᱵᱚᱨᱟ ᱟᱹᱫᱤᱧᱟ ᱟᱹᱞᱤᱧ ᱦᱚᱸ ᱵᱟᱹᱞᱤᱧ ᱧᱟᱢ ᱮᱫᱟ ᱠᱷᱟᱱ ᱦᱮᱸ
ᱜᱚᱝᱠᱮ ᱟᱹᱞᱤᱧ ᱦᱚᱸᱞᱤᱧ ᱠᱮ ᱟᱹᱞᱤᱧ ᱞᱤᱧ ᱫᱤᱥᱟᱹ ᱵᱟᱲᱟᱭ ᱵᱮᱱ ᱜᱮ ᱜᱚᱝᱠᱮ ᱠᱤᱱᱛᱩ ᱚᱱᱮ ᱚᱱᱠᱟ ᱡᱮ ᱱᱟᱢᱵᱟᱨ ᱠᱚᱦᱚᱸ ᱵᱟᱹᱱᱩᱜᱼᱟ ᱯᱷᱚᱱ ᱠᱚᱦᱚᱸ ᱵᱚᱱ ᱯᱟᱞᱴᱟᱣ ᱠᱟᱜ-ᱟ ᱜᱚᱝᱠᱮ᱾ ᱛᱚ ᱚᱱᱟ ᱠᱷᱟᱹᱛᱤᱨ ᱛᱮ ᱱᱟᱢᱵᱟᱨ ᱠᱚᱦᱚᱸ ᱴᱷᱤᱠ ᱴᱷᱟᱠ ᱴᱷᱤᱠ ᱥᱟᱦᱤᱡ ᱵᱟᱹᱱᱩᱜᱼᱟ ᱚᱱᱟ ᱠᱷᱟᱹᱛᱤᱨ ᱛᱮ ᱯᱷᱳᱱ ᱵᱟᱲᱟ ᱵᱟᱝ ᱦᱩᱭᱩᱜ ᱠᱟᱱᱟ ᱠᱮ
ᱟᱣ ᱟᱪᱪᱷᱟ ᱟᱪᱪᱷᱟ ᱟᱪᱪᱷᱟ ᱵᱟᱦ ᱟᱹᱰᱤ ᱟᱹᱵᱤᱱᱟᱜ ᱦᱚᱸ ᱟᱹᱵᱤᱱ ᱦᱚᱸᱵᱤᱱ ᱪᱤᱱᱛᱟᱹ ᱟᱵᱤᱱ ᱦᱚᱸᱵᱤᱱ ᱪᱤᱱᱛᱟ. ᱵᱟᱲᱟ ᱟᱠᱟᱫᱟ ᱱᱚᱝᱠᱟ ᱟᱨ ᱟᱹᱞᱤᱧ ᱦᱚᱸ ᱞᱤᱧ ᱟᱞᱤᱧ ᱦᱚᱸ ᱞᱤᱧ ᱪᱤᱱᱛᱟᱹ ᱡᱚᱝ ᱠᱟᱱᱟ ᱮᱴᱟᱜ ᱨᱚᱠᱚᱢ ᱦᱮᱸ ᱵᱟᱝ
ᱦᱳᱭ ᱦᱳᱭ
ᱟᱫᱚ ᱜᱚᱢᱠᱮ ᱮ ᱫᱟᱨᱟᱭ ᱠᱟᱱ ᱱᱚᱜᱼᱚᱭ ᱛᱚ ᱠᱷᱟᱱ ᱱᱚᱣᱟ ᱵᱩᱨᱩ ᱵᱚᱸᱜᱟ ᱛᱚ ᱯᱟᱨᱚᱢ ᱱᱟ ᱫᱟᱨᱟᱭ ᱠᱟᱱ ᱫᱤᱱ ᱱᱚᱜ-ᱚᱭ ᱯᱟᱴᱟ ᱵᱤᱫᱟ. ᱠᱷᱟᱱ ᱛᱤᱱ ᱪᱟᱸᱫᱚ ᱯᱚᱨ ᱜᱮ ᱟᱫᱚᱞᱤᱧ ᱢᱮᱱᱫᱟ ᱦᱤᱡᱩᱜ ᱟᱹᱵᱤᱱ ᱛᱚ ᱩᱱ ᱡᱚᱠᱷᱚᱡ
ᱦᱮᱸ ᱪᱟᱞᱟᱜ ᱦᱩᱭᱩᱜᱼᱟ᱾
ᱟᱪᱷᱟ ᱟᱪᱷᱟ ᱦᱮᱸ ᱚᱱᱟ ᱜᱮᱞᱤᱧ ᱢᱮᱱᱫᱟ ᱢᱟᱱᱮ ᱦᱮᱜ ᱞᱮᱱᱠᱷᱟᱱ ᱟᱹᱰᱤᱜᱮ ᱱᱟᱯᱟᱭᱚᱜ ᱫᱚ᱾
ᱦᱮᱸ ᱪᱟᱞᱟᱜ ᱟᱹᱞᱤᱧ ᱜᱚᱝᱠᱮ ᱟᱹᱞᱤᱧ ᱯᱟᱴᱟᱵᱤᱸᱫᱟᱹ ᱵᱟᱝ ᱧᱮᱞ ᱵᱟᱲᱟ ᱦᱩᱭ ᱠᱟᱱᱟ ᱥᱮᱭᱨᱚᱠᱚᱢ᱾ ᱚᱱᱟ ᱠᱚ ᱧᱮᱞ ᱦᱩᱭᱩᱜᱼᱟ᱾ ᱯᱟᱛᱟ ᱯᱤᱸᱰᱟᱹ ᱪᱮᱜ ᱞᱮᱠᱟ ᱯᱟᱛᱟ ᱯᱤᱸᱰᱟᱹ ᱦᱩᱭᱩᱜ ᱠᱟᱱᱟ?
ᱟᱪᱷᱟ ᱟᱪᱪᱷᱟ ᱟᱪᱷᱟ ᱟᱪᱷᱟ ᱵᱟ ᱦᱩᱝᱠᱟ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ᱾ ᱦᱮᱸ ᱥᱮ ᱪᱮᱫ?
ᱦᱚᱸ
ᱟᱫᱚᱞᱤᱧ ᱢᱮᱱᱫᱟ ᱵᱟ ᱯᱟᱴᱟᱵᱤᱸᱫᱟᱹ ᱤᱫᱤᱠᱟ ᱠᱟᱛᱮᱜ ᱟᱵᱤᱱᱟᱜ ᱠᱚᱱᱚ ᱚᱝᱠᱟ ᱵᱟ ᱩᱭᱦᱟᱹᱨ ᱪᱤᱱᱛᱟᱹ ᱵᱷᱟᱵᱱᱟ ᱞᱟᱜ ᱠᱷᱚᱱ ᱵᱤᱱ ᱟᱸᱡᱚᱢ ᱟᱠᱟᱫᱟ᱾ ᱡᱫᱤᱵᱤᱱ ᱟᱸᱡᱚᱢᱟᱜ ᱠᱟᱜ ᱠᱷᱟᱱ ᱢᱟ ᱠᱟᱹᱡ ᱞᱟᱹᱭᱟᱵᱮᱱ ᱮᱱᱰᱮᱠᱷᱟᱱ ᱟᱹᱞᱤᱧ ᱦᱚᱸᱞᱤᱧ ᱞᱟᱹᱭᱟᱵᱤᱱᱟ ᱥᱟᱹᱨᱤᱜ ᱱᱚᱰᱮ ᱥᱟᱹᱨᱤ ᱜᱮ ᱚᱠᱟ ᱡᱤᱱᱤᱥ ᱠᱚᱫᱚ ᱧᱟᱢᱚᱜᱼᱟ ᱚᱠᱟ ᱡᱤᱱᱤᱥ ᱠᱚᱫᱚ ᱵᱟᱝ ᱧᱟᱢᱚᱜᱼᱟ᱾
ᱥᱤᱞᱫᱟᱹ ᱯᱟᱛᱟ ᱫᱚ ᱵᱚᱞᱮ ᱟᱹᱰᱤ ᱟᱹᱰᱤ ᱢᱟᱨᱟᱝ ᱛᱮ ᱦᱩᱭᱩᱜᱼᱟ᱾
ᱟᱪᱷᱟ ᱟᱨ ᱪᱮᱜ ᱠᱚᱵᱤᱱ ᱟᱸᱡᱚᱢ ᱟᱠᱟᱫᱟ ᱚᱝᱠᱟ?
ᱚᱝᱠᱟ ᱟᱦᱟᱲᱟ ᱡᱤᱱᱤᱥ ᱫᱚ ᱚᱝᱠᱟ ᱫᱚ ᱵᱟᱹᱞᱤᱧ ᱟᱸᱡᱚᱢ ᱵᱟᱲᱟᱣ ᱠᱟᱜᱼᱟ ᱜᱚᱝᱠᱮ ᱠᱷᱟᱹᱞᱤ ᱢᱳᱵᱟᱭᱤᱞ ᱠᱚᱨᱮᱜ ᱜᱮ ᱧᱮᱞ ᱵᱟᱲᱟ ᱦᱩᱭ ᱠᱟᱱᱟ ᱥᱤᱞᱫᱩ ᱢᱟᱞᱟ ᱫᱚ ᱥᱤᱞᱫᱟᱹ ᱯᱟᱛᱟ ᱫᱚ ᱵᱚᱞᱮ ᱟᱹᱰᱤ ᱟᱹᱰᱤ ᱡᱚᱢ ᱡᱚᱢᱟᱴ ᱦᱳᱭᱩᱜᱼᱟ ᱥᱮ ᱟᱹᱰᱤ ᱨᱟᱹᱥᱠᱟᱹᱣᱟᱱ ᱢᱮᱞᱟ ᱠᱟᱱᱟ ᱵᱚᱞᱮ᱾
ᱮᱠᱫᱚᱢ ᱟᱹᱰᱤ ᱡᱚᱛᱷᱟᱛ ᱠᱟᱛᱷᱟ ᱜᱮ ᱟᱸᱡᱚᱢ ᱠᱟᱫᱟ ᱮᱸ ᱥᱤᱞᱫᱟᱹ ᱡᱟᱦᱟᱸ ᱢᱮᱞᱟ ᱫᱚ ᱞᱟᱹᱭ ᱵᱟᱝ ᱜᱟᱱᱚᱜᱼᱟ ᱜᱚᱝᱠᱮ ᱥᱤᱞᱫᱟᱹ ᱫᱚ ᱯᱟᱛᱟ ᱠᱟᱱᱟ ᱛᱚ ᱱᱚᱶᱟ ᱯᱟᱛᱟ ᱨᱮᱫᱚ ᱟᱹᱰᱤ ᱡᱚᱢᱚᱠ ᱟᱹᱰᱤ ᱦᱩᱭᱩᱜᱼᱟ᱾ ᱥᱟᱶᱛᱮ ᱟᱵᱚ ᱮᱠᱪᱩᱭᱮᱞᱤ ᱚᱱᱟ ᱢᱮᱞᱟ ᱫᱚ ᱚᱱᱟ ᱥᱮ ᱯᱮ ᱯᱟᱛᱟ ᱫᱚ ᱟᱵᱚ ᱥᱟᱱᱛᱟᱲ ᱠᱚ ᱟᱵᱚ ᱡᱟᱛᱤ ᱚᱸᱰᱮ ᱦᱟᱸᱜ ᱵᱮᱵᱽᱥᱟ ᱚᱱᱟ ᱵᱚᱱ ᱥᱮᱬᱟ ᱫᱟᱲᱮᱭᱟᱜ ᱢᱟ ᱟᱹᱞᱤᱧ ᱞᱤᱧ ᱢᱚᱱᱮᱭᱟ᱾ ᱵᱷᱟᱜᱤ ᱢᱤᱫᱴᱮᱱ ᱴᱷᱟᱶ ᱠᱟᱱᱟ ᱱᱚᱣᱟ ᱨᱮᱱᱟᱜ ᱾ᱵᱩᱡᱷᱟᱹᱣ ᱫᱟᱵᱤᱱ ᱜᱚᱝᱠᱮ?
ᱦᱳᱭ ᱦᱳᱭ ᱦᱳᱭ᱾
ᱜᱚᱢᱠᱮ ᱮ ᱡᱟᱦᱟᱸ ᱛᱤᱥ ᱵᱤᱱ ᱥᱤᱞᱫᱟᱹ ᱯᱟᱛᱟ ᱵᱤᱱ ᱥᱤᱞᱫᱟᱹ ᱮ ᱥᱤᱞᱫᱟᱹ ᱯᱟᱛᱟ ᱟ ᱱᱚᱣᱟ ᱥᱩᱨ ᱥᱩᱯᱩᱨ ᱵᱟᱹᱵᱤᱱ ᱦᱮᱡ ᱠᱟᱱᱛᱮ?
ᱜᱚᱝᱠᱮ ᱥᱤᱞᱫᱟᱹ ᱯᱟᱛᱟ ᱫᱚ ᱵᱟᱹᱞᱤᱧ ᱥᱮᱱ ᱵᱟᱲᱟᱣ ᱠᱟᱱᱟ ᱞᱟᱞᱜᱚᱲ ᱨᱮ ᱛᱟᱦᱮᱸ ᱦᱩᱭᱱᱟ ᱞᱟᱞ ᱞᱟᱞᱜᱚᱲ ᱡᱷᱟᱲᱜᱨᱟᱢ ᱞᱟᱞᱜᱚᱲ ᱪᱟᱞᱟᱣ ᱦᱩᱭ ᱞᱮᱱᱟ ᱚᱸᱰᱮ ᱛᱟᱦᱮᱸ ᱦᱩᱭ ᱵᱟᱲᱟᱣ ᱠᱟᱱᱟ᱾ ᱛᱚ ᱥᱤᱞᱫᱟᱹ ᱯᱟᱛᱟ ᱧᱮᱞ ᱨᱮᱭᱟᱜ ᱠᱩᱨᱩᱢᱩᱴᱩ ᱦᱩᱭᱩᱜ ᱠᱟᱱ ᱛᱟᱦᱮᱸᱜ ᱟᱫᱚ ᱥᱮᱨᱚᱠᱚᱢ ᱵᱟᱝ ᱧᱮᱞ ᱦᱚᱲ ᱫᱚ ᱛᱮᱢ ᱪᱟᱞᱟᱜᱼᱟ ᱛᱚ ᱚᱱᱟ ᱠᱷᱟᱹᱛᱤᱨ ᱛᱮ ᱵᱟᱝ ᱥᱮᱱ ᱦᱩᱭ ᱞᱮᱱᱟ᱾
ᱟᱨ ᱜᱚᱝᱠᱮ ᱤᱱ ᱡᱚᱠᱷᱚᱱ ᱟᱵᱮᱱᱟᱜ ᱯᱷᱳᱱ ᱱᱟᱢᱵᱟᱨ ᱦᱚᱸ ᱵᱟᱝ ᱛᱟᱦᱮᱸ ᱠᱟᱱᱟ ᱵᱷᱟᱹᱜᱤ ᱴᱷᱤᱠ ᱚᱱᱟ ᱢᱳᱵᱟᱭᱤᱞ ᱦᱚᱸ ᱯᱟᱞᱴᱟᱣ ᱦᱩᱭ ᱞᱮᱱᱟ᱾ ᱛᱚ ᱚᱱᱟ ᱠᱷᱟᱹᱛᱤᱨ ᱛᱮ ᱟᱵᱤᱱ ᱥᱟᱶᱛᱮ ᱡᱳᱜᱟᱡᱳᱜᱽ ᱦᱚᱸ ᱵᱟᱝ ᱜᱟᱱ ᱞᱮᱱᱟ᱾ ᱟᱠᱷᱟᱡ ᱫᱚ ᱥᱤᱞᱫᱟᱹ ᱯᱟᱛᱟ ᱫᱚ ᱥᱮᱠ ᱥᱮᱴᱮᱨ ᱦᱩᱭ ᱠᱚᱜᱼᱟ᱾
ᱟᱪᱷᱟ ᱟᱪᱷᱟ ᱟᱪᱷᱟ ᱟᱫᱚ ᱚᱱᱟ ᱜᱮᱞᱤᱧ ᱞᱟᱹᱭ ᱦᱚᱪᱚᱭᱫᱟ ᱢᱟᱱᱮ ᱥᱟ ᱠᱷᱚᱵᱚᱨ ᱪᱮᱜᱠᱟ ᱟᱹᱵᱤᱱᱟᱜ ᱦᱚᱸ ᱵᱟᱞᱤᱧ ᱟᱹᱵᱤᱱᱟᱜ ᱦᱚᱸ ᱠᱷᱚᱵᱚᱨ ᱵᱟᱟᱹᱞᱤᱧ ᱧᱟᱢᱫᱟ᱾ ᱟᱨ ᱟᱹᱞᱤᱧᱟᱜ ᱦᱚᱸ ᱛᱚ ᱵᱟᱹᱵᱤᱱ ᱧᱟᱢ ᱮᱫᱟ ᱦᱮᱸ ᱵᱟᱝ?
ᱦᱚᱭ ᱦᱚᱭ ᱦᱟᱭ ᱾
ᱟᱫᱚ ᱠᱷᱚᱵᱚᱨ ᱫᱚᱵᱚᱱ ᱧᱟᱢᱟ ᱪᱤᱠᱟᱹᱛᱮ ᱚᱦᱚᱝᱠᱟ ᱡᱚᱛᱚ ᱦᱚᱲ ᱜᱮ ᱦᱟᱱᱛᱮ ᱱᱟᱛᱮ ᱦᱚᱸ ᱥᱟᱹᱨᱤᱜᱮ ᱢᱤᱫᱴᱮᱝ ᱮᱸ ᱠᱚ ᱦᱚᱜᱼᱚᱭ ᱨᱚᱯᱚᱲ ᱵᱟᱝ ᱛᱮ᱾ ᱦᱮᱸ ᱥᱮ ᱵᱟᱝ ᱜᱚᱝᱠᱮ?
ᱦᱳᱭ ᱜᱚᱝᱠᱮ᱾
ᱟᱫᱚ ᱜᱚᱝᱠᱮ ᱞᱤᱧ ᱢᱮᱱᱫᱟ ᱛᱟᱦᱮᱞᱮ ᱵᱮ ᱥᱤᱞᱫᱟᱹ ᱯᱟᱛᱟ ᱤᱫᱤ ᱠᱟᱛᱮᱜ ᱫᱚᱢᱮ ᱫᱷᱟ ᱫᱚᱢᱮ ᱫᱷᱟᱨᱚᱱᱟ ᱫᱚ ᱵᱟᱹᱱᱩᱜ ᱠᱟᱫᱟ ᱥᱮ ᱪᱮᱫ?
ᱦᱳᱭ ᱦᱳᱭ ᱜᱚᱝᱠᱮ ᱦᱳᱭ ᱮ ᱥᱮ ᱤᱱᱟᱹᱜ ᱤᱱᱟᱹᱜᱴᱟ ᱵᱟᱹᱞᱤᱧ ᱟᱸᱡᱚᱢ ᱠᱟᱜᱼᱟ ᱥᱮ ᱠᱷᱟᱹᱞᱤ ᱞᱤᱧ ᱵᱟᱲᱟᱭᱟ ᱡᱮ ᱥᱤᱞᱫᱟᱹ ᱯᱟᱛᱟ ᱫᱚ ᱟᱹᱰᱤ ᱢᱟᱨᱟᱝ ᱛᱮ ᱦᱩᱭᱩᱜᱼᱟ ᱥᱮ ᱟᱹᱰᱤ ᱨᱟᱹᱥᱠᱟᱹᱣᱟᱱ ᱵᱚᱞᱮ ᱟᱹᱰᱤ ᱡᱚᱢ ᱡᱚᱢᱟᱴ ᱦᱩᱭᱩᱜᱼᱟ ᱵᱚᱞᱮ᱾
ᱟᱜᱸ ᱟᱪᱷᱟ ᱟᱪᱷᱟ ᱟᱪᱷᱟ ᱟᱪᱷᱟ ᱪᱷᱟ ᱚ ᱦᱮᱸ ᱜᱚᱢᱠᱮ ᱥᱤᱞᱫᱟᱹ ᱯᱟ ᱮᱠᱫᱚᱢ ᱟᱸᱴ ᱜᱮ ᱦᱩᱭᱩᱜᱼᱟ ᱥᱟᱶᱛᱮ ᱟᱵᱚ ᱥᱟᱶᱛᱟ ᱨᱮᱱᱟᱜ ᱡᱟᱦᱟᱸ ᱴᱟᱢᱟᱠ ᱛᱩᱢᱫᱟᱜ ᱨᱮᱜᱽᱲᱟ ᱡᱷᱟᱹᱭ ᱠᱚ ᱛᱟᱞ ᱱᱚᱝᱠᱟᱱᱟᱜ ᱥᱟᱱᱟᱢᱟᱜ ᱡᱤᱱᱤᱥ ᱜᱮᱠᱚ ᱟᱹᱜᱩᱭᱟ ᱚᱸᱰᱮ ᱾ ᱦᱮᱸ ᱪᱮᱫ?
ᱦᱚᱭ ᱾
ᱟᱨ ᱜᱚᱢᱠᱮ ᱥᱤᱞᱫᱟᱹ ᱯᱟᱛᱟ ᱨᱮᱫᱚ ᱡᱟᱛᱨᱟ ᱦᱩᱭᱩᱜ ᱜᱮᱭᱟ᱾ ᱡᱟᱦᱟᱸ ᱨᱮᱫᱚ ᱟᱵᱚ
ᱡᱮᱴᱟ, ᱡᱮᱴᱟ ᱜᱟᱭᱟᱱ ᱠᱚ ᱡᱮ
ᱪᱮᱫ ᱞᱮᱠᱟ ᱜᱚᱢᱠᱮ?
ᱡᱮ ᱡᱮ ᱢᱮᱱᱫᱟᱞᱤᱧ ᱡᱮ ᱡᱮᱴᱟ ᱜᱟᱭᱟᱱ ᱠᱚ ᱩᱫᱩᱜᱟ ᱚᱱᱟ ᱡᱟᱛᱨᱟ
ᱮᱠᱫᱚᱢ ᱮᱠᱫᱚᱢ ᱮᱠᱫᱚᱢ ᱴᱷᱤᱠ ᱵᱤᱱ ᱥᱟᱵ ᱧᱟᱢ ᱟᱠᱟᱫᱟ ᱜᱚᱢᱠᱮ ᱴᱷᱤᱠ ᱚᱱᱟ ᱡᱟᱛᱨᱟ ᱜᱮ ᱟᱨ ᱡᱟᱛᱨᱟ ᱦᱚᱸ ᱾ ᱟᱹᱰᱤ ᱢᱚᱡᱽ ᱚᱠᱚᱡ ᱦᱩᱭᱩᱜᱼᱟ ᱚᱸᱰᱮ ᱫᱚ ᱜᱚᱢᱠᱮ ᱦᱮᱸ ᱥᱮ ᱪᱮᱫ?
ᱦᱚᱭ ᱦᱚᱭ ᱦᱚᱭ ᱾
ᱟᱫᱚ ᱚᱱᱟᱜᱮ ᱟᱹᱵᱤᱱ ᱵᱤᱱ ᱦᱮᱡ ᱞᱮᱱᱠᱷᱟᱱ ᱦᱚᱭᱛᱳ ᱟᱞᱤᱧ ᱦᱚᱞᱤᱧ ᱪᱟᱞᱟᱣ ᱠᱚᱜᱼᱟ᱾ ᱟᱹᱞᱤᱧ ᱫᱚ ᱥᱩᱨ ᱨᱮᱱ ᱠᱟᱱᱟᱞᱤᱧ ᱪᱟᱞᱟᱣ ᱵᱟᱲᱟᱜ ᱜᱮ ᱾ ᱭᱟᱞᱤᱧ ᱢᱟᱡᱷᱮ ᱢᱟᱡᱷᱮ ᱜᱮ ᱛᱟᱹᱭ ᱨᱮᱦᱚᱸ ᱢᱤᱫᱴᱮᱱ ᱡᱚᱛᱚ ᱵᱚᱱ ᱢᱤᱫ ᱥᱟᱶ ᱵᱚᱱ ᱧᱟᱯᱟᱢ ᱞᱮᱱᱠᱷᱟᱱ ᱦᱮ ᱚᱱᱟ ᱨᱮᱱᱟᱜ ᱨᱟᱹᱥᱠᱟᱹ ᱜᱮ ᱦᱚᱭᱛᱚ ᱟᱞᱟᱫᱟ ᱜᱮ ᱦᱩᱭᱩᱜᱼᱟ ᱪᱮᱫ ᱵᱤᱱ ᱞᱟᱹᱭᱟ ᱜᱚᱢᱠᱮ ᱾
ᱜᱚᱢᱠᱮ ᱟᱹᱞᱤᱧ ᱫᱚ ᱱᱚᱣᱟ ᱠᱟᱛᱷᱟ ᱨᱮ ᱟᱹᱰᱤ ᱮᱠᱫᱚᱢ ᱥᱚᱢᱚᱨᱛᱷᱚ ᱢᱮᱱᱟᱜ ᱞᱤᱧᱟ ᱡᱮ ᱩᱱᱟᱹᱜ ᱫᱤᱱ ᱯᱚᱨ ᱜᱟᱛᱮ ᱧᱟᱯᱟᱢ ᱫᱚ ᱢᱤᱫ ᱥᱩᱞᱩᱠ ᱥᱟᱹᱜᱟᱹᱭ ᱜᱟᱛᱮ ᱥᱟᱹᱜᱟᱹᱭ ᱧᱟᱯᱟᱢ ᱞᱮᱱᱠᱷᱟᱱ ᱫᱚ ᱟᱹᱰᱤ ᱵᱷᱟᱹᱜᱤ ᱨᱟᱹᱥᱠᱟᱹ ᱵᱩᱡᱷᱟᱹᱜᱼᱟ ᱾ ᱡᱟ ᱟᱵᱚ ᱛᱟᱦᱮᱸ ᱠᱟᱛᱮ ᱟᱵᱚ ᱚᱸᱰᱮ ᱢᱤᱫ ᱧᱟᱯᱟᱢ ᱠᱟᱛᱮᱫ ᱟᱵᱚ ᱢᱮᱞᱟ ᱵᱚᱱ ᱯᱟᱛᱟ ᱵᱚᱱ ᱧᱮᱞᱟ ᱯᱟᱴᱟᱵᱤᱸᱰᱟᱹ ᱵᱚᱱ ᱧᱮᱞᱟ ᱺ ᱛᱚ ᱢᱤᱫᱵᱮᱱ ᱨᱟᱹᱥᱠᱟᱹ ᱵᱩᱡᱷᱟᱹᱜᱼᱟ᱾
ᱴᱷᱤᱠ ᱴᱷᱤᱠ ᱴᱷᱤᱠ ᱟᱫᱚ ᱟᱹᱵᱤᱱ ᱦᱚᱸ ᱟᱫᱚ ᱟᱹᱵᱤᱱ ᱦᱚᱸ ᱛᱤᱥ ᱵᱤᱱ ᱦᱤᱡᱩᱜᱼᱟ ᱱᱚᱛᱮ ᱮᱱᱠᱷᱟᱱ ᱦᱮᱸ ᱥᱮ ᱪᱮᱫ?
ᱥᱤᱞᱫᱟᱹ ᱯᱟᱛᱟ ᱠᱟᱹᱴᱤᱡ ᱛᱤᱭᱟᱹᱜ ᱦᱩᱭ ᱞᱮᱱᱜᱮ ᱥᱮᱴᱮᱨ ᱧᱚᱜ ᱞᱮᱱᱜᱮ ᱟᱨ ᱛᱚᱵᱮ ᱞᱤᱧ ᱥᱮᱴᱮᱨᱚᱜ ᱠᱟᱱᱟ ᱟᱯᱮ ᱟᱛᱳ ᱥᱮᱫ ᱦᱟᱸᱜ ᱾
ᱪᱮᱫ ᱞᱮᱠᱟ ᱜᱚᱢᱚᱠᱮ?
ᱢᱮᱱᱫᱟᱞᱤᱧ ᱪᱮᱫ ᱥᱤᱞᱫᱟᱹ ᱯᱟᱛᱟ ᱥᱮᱴᱮᱨ ᱦᱮᱡ ᱞᱮᱱᱠᱷᱟᱱ ᱟᱹᱵᱤᱱᱵᱤᱱ ᱟᱹᱞᱤᱧ ᱵᱤᱱ ᱠᱷᱚᱵᱚᱨ ᱟᱹᱞᱤᱧᱟ᱾ ᱛᱚ ᱟᱞᱤᱧ ᱞᱤᱧ ᱥᱮᱴᱮᱨ ᱞᱮᱱ ᱜᱮ ᱟᱯᱮᱴᱷᱮᱱ ᱾
ᱮᱠᱫᱚᱢ ᱟᱹᱞᱤᱧ ᱛᱚ ᱜᱚᱢᱠᱮ ᱟᱹᱞᱤᱧ ᱛᱚ ᱥᱟᱨᱟᱫᱤᱱ ᱜᱮ ᱱᱚᱣᱟ ᱞᱟᱹᱜᱤᱫ ᱫᱚ ᱱᱚᱣᱟ ᱨᱮᱧ ᱜᱮ ᱱᱚᱣᱟ ᱞᱟᱹᱜᱤᱫ ᱛᱚ ᱨᱟᱹᱡᱤ ᱢᱮᱱᱟᱜ ᱟᱠᱟᱫ ᱞᱤᱧᱟᱹ ᱵᱩᱡᱷᱟᱹᱣ ᱫᱟᱵᱮᱱ ᱜᱚᱢᱠᱮ
ᱦᱚᱭ ᱾
ᱟᱹᱵᱤᱱ ᱟᱹᱵᱤᱱ ᱦᱤᱡᱩᱜ ᱵᱤᱱ ᱟᱹᱞᱤᱧ ᱫᱚ ᱥᱟᱨᱟ ᱜᱷᱟᱹᱲᱤᱡ ᱜᱮ ᱨᱟᱹᱡᱤ ᱢᱮᱱᱟᱜ ᱟᱠᱟᱫ ᱞᱤᱧᱟᱹ ᱾
ᱦᱚᱭ ᱦᱚᱭ ᱾
ᱛᱚ ᱠᱷᱩᱞᱟᱹᱣ ᱢᱮᱱᱟᱜ ᱟᱠᱟᱫ-ᱟ ᱟᱫᱚ ᱟᱹᱵᱤᱱ ᱦᱚᱸ ᱟᱫᱚ ᱦᱚᱸᱝᱠᱟ ᱠᱚ ᱜᱮ ᱡᱮ ᱦᱤᱡᱩᱜ ᱦᱩᱭᱩᱜ ᱨᱮᱦᱚᱸ ᱢᱟᱱᱮ ᱪᱟᱡ ᱤᱭᱟᱹ ᱪᱟᱞᱟᱣ ᱦᱩᱭᱩᱜ ᱨᱮᱦᱚᱸ ᱟᱫᱚ, ᱚᱦᱚᱝᱠᱟ ᱢᱟᱱᱮ ᱦᱚᱭᱛᱚ ᱫᱮᱠᱷᱟ ᱫᱚ ᱵᱟᱝ ᱦᱩᱭᱩᱜᱼᱟ ᱦᱮᱸ ᱥᱮ ᱵᱟᱝ ᱜᱚᱢᱠᱮ?
ᱦᱚᱭ ᱦᱚᱭ
ᱟᱫᱚ ᱜᱚᱢᱠᱮ ᱞᱤᱧ ᱞᱟᱹᱭ ᱚᱪᱚᱭᱮᱫᱟ ᱱᱤᱛ ᱫᱚ ᱟᱵᱤᱱ ᱫᱚ ᱛᱟᱦᱚᱞᱮ ᱚᱲᱟᱜ ᱠᱚᱨᱮᱜᱮᱵᱤᱱ ᱠᱟᱹᱢᱤ ᱵᱟᱲᱟᱭᱮᱫᱟ ᱥᱮ ᱪᱮᱫ ᱚᱠᱟ ᱞᱮᱠᱟ?
ᱚᱲᱟᱜ ᱠᱚᱨᱮ ᱞᱤᱧ ᱠᱟᱹᱢᱤ ᱵᱟᱲᱟᱭ ᱜᱚᱢᱠᱮ ᱾
ᱟᱪᱪᱷᱟ ᱟᱪᱪᱷᱟ ᱟᱪᱪᱷᱟ ᱟᱫᱚ ᱜᱚᱢᱠᱮ ᱟᱯᱮᱥᱮᱫ ᱚᱱᱠᱟᱱᱟᱜ ᱡᱟᱦᱟᱱᱟᱜ ᱯᱚᱨᱚᱵᱽ ᱠᱚᱫᱚ? ᱵᱟᱝ ᱦᱩᱭᱩᱜ ᱜᱮᱭᱟ ᱾
ᱜᱚᱢᱠᱮ ᱟᱞᱮᱥᱮᱫ ᱫᱚ ᱢᱤᱫᱴᱟᱝ ᱜᱮ ᱯᱟᱛᱟ ᱦᱩᱭ ᱵᱟᱲᱟᱜᱼᱟ ᱡᱟᱦᱟᱸ ᱫᱚᱠᱚ ᱢᱮᱛᱟᱜ ᱠᱟᱱᱟ ᱥᱤᱞᱫᱟᱹ ᱯᱟᱛᱟ ᱾
ᱟᱪᱷᱟ
ᱜᱚᱢᱠᱮ ᱚᱸᱰᱮᱜᱮ ᱟᱞᱮ ᱫᱤᱥᱚᱢ ᱨᱮᱭᱟᱜ ᱢᱮᱞᱟ, ᱫᱤᱥᱚᱢ ᱵᱚᱞᱛᱮ ᱫᱚ ᱵᱟᱝ ᱟᱞᱮ ᱢᱟᱞᱫᱟ ᱫᱤᱥᱚᱢ ᱵᱚᱞᱛᱮ ᱫᱚ ᱚᱱᱟ ᱜᱤ ᱾ ᱞᱟᱹᱴᱩ ᱢᱮᱞᱟ ᱵᱚᱱᱛᱮ ᱞᱟᱹᱭ ᱜᱟᱱᱚᱜᱼᱟ ᱾
ᱟᱪᱪᱷᱟ ᱟᱫᱚ ᱚᱱᱟ ᱢᱮᱞᱟ ᱨᱮᱫᱚ ᱚᱱᱟ ᱢᱮᱞᱟ ᱫᱚ ᱚᱠᱟ ᱞᱮᱠᱟ ᱦᱩᱭᱩᱜ ᱜᱮᱭᱟ ᱜᱚᱢᱠᱮ ᱠᱟ. ᱡ ᱵᱤᱱ ᱞᱟᱹᱭᱟᱜ ᱠᱷᱟᱱ ᱫᱚ ᱟᱹᱰᱤ ᱜᱮ ᱱᱟᱯᱟᱭ ᱠᱚᱜᱼᱟ ᱾
ᱜᱚᱢᱠᱮ ᱚᱸᱰᱮ ᱫᱚ ᱟᱹᱰᱤ ᱱᱟᱯᱟᱭ ᱥᱮ ᱚᱸᱰᱮ ᱟᱹᱰᱤ ᱱᱟᱯᱟᱭ ᱦᱩᱭᱩᱜᱼᱟ ᱥᱮ ᱟᱹᱰᱤ ᱡᱚᱢ ᱡᱚᱢᱟᱴ ᱦᱩᱭᱩᱜᱼᱟ ᱡᱟᱛᱨᱟ ᱜᱟᱭᱟᱱ ᱜᱟᱭᱟᱱ ᱠᱚ ᱩᱫᱩᱜ ᱚᱸᱰᱮ ᱫᱚ
ᱟᱪᱪᱷᱟ ᱾ ᱟᱫᱚ ᱥᱩᱫᱷᱩ ᱚᱱᱟᱜᱮ ᱡᱟᱛᱨᱟ ᱜᱮ ᱥᱮ ᱟᱵᱟᱨ ᱚᱱᱠᱟ ᱟᱵᱚ ᱥᱟᱶᱛᱟ ᱨᱮᱱᱟᱜ ᱡᱟᱦᱟᱸ ᱦᱮᱸ ᱤᱭᱟᱹ ᱠᱚ ᱛᱟᱦᱮᱱᱟ ᱜᱚᱢᱠᱮ ᱢᱮᱱᱫᱚ ᱥᱟᱶᱛᱟ ᱨᱮᱱᱟᱜ ᱡᱟᱦᱟᱸ ᱥᱟᱯᱟᱯ ᱠᱤ ᱠᱚ ᱚᱱᱟ ᱠᱚᱦᱚᱸ ᱠᱚ ᱯᱟᱪᱮᱫ ᱠᱚ ᱚᱸᱰᱮ ᱠᱚ ᱞᱟᱹᱭ ᱛᱟᱵᱚᱱᱟ ᱱᱚᱝᱠᱟᱱᱟᱜ ᱧᱮᱞᱚᱜ ᱜᱮᱭᱟ
ᱤᱱᱟᱹᱜ ᱴᱟᱜ ᱫᱚ ᱵᱟᱝ ᱧᱮᱞ ᱟᱠᱟᱱᱟ ᱜᱚᱝᱠᱮ ᱟᱨ ᱤᱱᱟᱹᱜᱴᱟᱜ ᱦᱚᱸ ᱟᱞᱤᱧ ᱦᱚᱸ ᱛᱤᱱᱟᱹᱜ ᱵᱟᱨ ᱫᱚ ᱵᱟᱹᱞᱤᱧ ᱥᱮᱱ ᱠᱟᱱᱟ ᱜᱚᱝᱠᱮ ᱠᱷᱟᱹᱞᱤ ᱠᱟᱹᱴᱤᱡ ᱠᱷᱟᱹᱞᱤ ᱢᱤᱫ ᱫᱷᱟᱣ ᱜᱮ ᱥᱮᱱ ᱦᱩᱭᱞᱮᱱᱟ ᱟᱵᱚ ᱥᱮᱨᱚᱠᱚᱢ ᱵᱟᱝ ᱪᱟᱞᱟᱣ ᱦᱩᱭ ᱟᱠᱟᱱᱟ ᱠᱷᱟᱹᱞᱤ
ᱟᱪᱷᱟ ᱟᱪᱷᱟ ᱟᱪᱷᱟ ᱟᱪᱷᱟ ᱟᱫᱚ ᱜᱚᱢᱠᱮ ᱟᱫᱚ ᱟᱹᱵᱤᱱ ᱵᱟᱝ ᱢᱚᱱᱮ ᱵᱟᱲᱟ ᱠᱟᱱᱟ ᱪᱟᱞᱟᱣ ᱦᱩᱭᱩᱜᱼᱟ ᱢᱮᱱᱛᱮᱫ
ᱦᱮᱸ ᱵᱟᱹᱞᱤᱧ ᱢᱚᱱᱮ ᱵᱟᱲᱟ ᱟᱠᱟᱣᱫᱟ ᱮᱪ ᱮᱨᱚᱠᱚᱢ ᱪᱟᱞᱟᱣ ᱦᱚᱸ ᱵᱷᱟ. ᱜᱤ ᱴᱷᱤᱠ ᱵᱟᱹᱞᱤᱧ ᱵᱩᱡᱷᱟᱹᱣᱟ ᱧᱤᱫᱟᱹ ᱢᱮᱱᱠᱟᱱᱡ ᱧᱤᱫᱟᱹ ᱠᱚᱥᱴᱚᱜᱼᱟ ᱟᱨ ᱦᱚᱨ ᱰᱟᱦᱟᱨ ᱨᱮ ᱵᱷᱟᱹᱜᱤ ᱵᱟᱝ ᱵᱩᱡᱷᱟᱹᱜᱼᱟ ᱮ ᱟᱹᱲᱤᱥᱜᱮ ᱮ ᱠᱟᱹᱴᱤᱡ ᱡᱤᱫ ᱫᱷᱟᱣ ᱵᱟᱹᱞᱤᱧ ᱥᱮᱱ ᱵᱟᱲᱟ ᱠᱟᱱᱟ ᱢᱮᱞᱟ ᱪᱷᱟᱛᱟ ᱠᱚᱫᱚ
ᱟᱫᱚ ᱜᱚᱢᱠᱮ ᱠᱤᱪᱷᱩᱜᱟᱱ ᱥᱚᱢᱚᱭ ᱫᱚ ᱪᱟᱞᱟᱣ ᱦᱚᱸ ᱞᱟᱹᱠᱛᱤ ᱠᱟᱱᱟ ᱚᱱᱟ ᱠᱚᱦᱚᱸ ᱧᱮᱞ ᱟᱰᱤ ᱜᱟᱱ ᱢᱮᱱᱛᱮᱫ ᱫᱚ ᱮ ᱧᱮᱞ ᱞᱟᱹᱠᱛᱤ ᱠᱟᱱᱟ
ᱚᱱᱟ ᱦᱚᱸ ᱚᱱᱟ ᱦᱚᱸ ᱚᱱᱟᱦ ᱚᱱᱟ ᱦᱚᱸ ᱚᱱᱟ ᱵᱷᱟᱜᱤ ᱠᱟᱛᱷᱟ ᱠᱟᱱᱟ ᱜᱚᱝᱠᱮ
ᱴᱷᱤᱠ ᱴᱷᱤᱠ ᱴᱷᱤᱠ ᱟᱵᱚ ᱡᱩᱫᱤ ᱵᱟᱝ ᱵᱚᱱ ᱧᱮᱞᱟ ᱚᱠᱚᱭ ᱫᱚᱠᱚ ᱧᱮᱞᱟ ᱵᱟᱝ
ᱦᱳᱭ ᱦᱟᱯᱮᱱ ᱫᱤᱱ ᱨᱮ ᱟᱵᱚ ᱡᱩᱫᱤ ᱠᱚᱵᱚᱱ ᱧᱮᱞ ᱞᱮ ᱠᱷᱟᱱ ᱦᱟᱯᱮᱱ ᱫᱤᱱ ᱨᱮᱱ ᱜᱚᱲᱚᱢ ᱜᱤᱫᱨᱟᱹ ᱵᱚᱱ ᱞᱟᱹᱭ ᱠᱚᱣᱟ ᱡᱮ ᱦᱮᱸ ᱵᱩᱵᱩ ᱱᱚᱝᱠᱟ ᱱᱤᱭᱟᱹ ᱢᱮᱞᱟ ᱱᱚᱰᱮ ᱦᱩᱭᱩᱜ ᱱᱤᱭᱟᱹ ᱯᱟᱛᱟ ᱱᱚᱰᱮ ᱦᱩᱭᱩᱜ ᱠᱟᱱ ᱟᱹᱰᱤ ᱵᱷᱟᱜᱤ ᱟᱹᱰᱤ ᱡᱚᱢ ᱡᱚᱢᱟᱴ ᱨᱟᱹᱥᱠᱟᱹ ᱦᱩᱭᱩᱜ ᱠᱟᱱ ᱟᱞᱮ ᱵᱤᱫᱟᱹᱞ ᱨᱮᱫᱚ
ᱮᱠᱫᱚᱢ ᱴᱷᱤᱠ ᱟᱹᱞᱤᱧ ᱦᱚᱸ ᱛᱚ ᱚᱱᱟ ᱜᱮᱞᱤᱧ ᱢᱚᱱᱮᱭᱟ ᱜᱚᱢᱠᱮ ᱟᱫᱚ ᱚᱱᱟ ᱛᱮᱜᱮ ᱛᱚ ᱚᱱᱟ ᱛᱮᱜᱮ ᱛᱚ ᱟᱹᱞᱤ ᱵᱟᱨ ᱵᱟᱨ ᱵᱟᱨ ᱫᱷᱚᱨ ᱞᱤᱧ ᱢᱮᱱᱫᱟ ᱛᱟᱦᱚᱞᱮ ᱟᱵᱚ ᱦᱚᱸ ᱮᱠᱫᱚᱢ ᱪᱟᱞᱟᱜ ᱞᱟᱹᱠᱛᱤᱭᱟᱵᱚᱱ ᱠᱟᱱᱟ ᱦᱳᱭᱛᱚ ᱵᱟᱠᱷᱟᱱ ᱥᱟᱹᱨᱤᱜᱮ ᱵᱟᱝ ᱜᱟᱱᱚᱜᱼᱟ ᱦᱮᱸᱥᱮ ᱪᱮᱫ
ᱦᱳᱭ ᱦᱳᱭ
ᱜᱚᱝᱠᱮ ᱛᱟᱦᱞᱮ ᱱᱤᱛᱚᱜ ᱫᱚ ᱟᱵᱤᱱ ᱥᱮᱱ ᱦᱚᱲ ᱠᱚ ᱡᱟᱹᱯᱤᱫ ᱠᱮᱫᱟ ᱠᱚ ᱫᱚᱛᱚ
ᱦᱳᱭ ᱜᱚᱝᱠᱮ ᱡᱮᱣᱤᱫ ᱵᱟᱲᱟ ᱠᱮᱫᱟᱢ
ᱟᱪᱷᱟ ᱟᱪᱷᱟ ᱟᱪᱷᱟ ᱛᱟᱦᱚᱞᱮ ᱜᱚᱝᱠᱮ ᱟᱫᱚ ᱵᱟᱭᱨᱮ ᱥᱮᱫ ᱫᱚ ᱪᱟᱞᱟᱣ ᱫᱚ ᱵᱟᱹᱵᱤᱱ ᱢᱚᱱᱮ ᱵᱟᱲᱟᱜ ᱠᱟᱱᱟ
ᱛᱚ ᱜᱚᱝᱠᱮ ᱟᱹᱞᱤᱧ ᱞᱤᱧ ᱢᱮᱱ ᱮᱫᱟ ᱡᱮ ᱜᱚᱝᱠᱮ ᱦᱚᱸᱜᱼᱚᱭ ᱡᱮ ᱟᱵᱮᱱ ᱥᱮᱫ ᱞᱤᱧ ᱨᱚᱲ ᱨᱚᱯᱚᱲ ᱠᱮᱫᱟ ᱨᱟᱹᱥᱠᱟᱹ ᱞᱤᱧ ᱵᱩᱡᱷᱟᱹᱣ ᱠᱮᱫᱟ ᱥᱮ ᱟᱵᱮᱱᱟᱜ ᱠᱟᱛᱷᱟ ᱦᱚᱸ ᱟᱭᱢᱟ ᱠᱤᱪᱷᱩ ᱚᱯᱮᱥ ᱨᱮᱱᱟᱜ ᱠᱤᱪᱷᱩ ᱵᱟᱲᱟᱭ ᱠᱮ ᱨᱮᱥᱮᱫ ᱠᱮᱫᱟ ᱫᱚ ᱯᱟᱛᱟ ᱤᱭᱟᱹ ᱛᱮ ᱨᱟᱡᱮᱥ ᱠᱤᱪᱷᱩ ᱫᱤᱱ ᱞᱟᱹᱭ ᱫᱟᱲᱮᱭᱟᱵᱱᱟ ᱡᱮ ᱟᱵᱮᱱ ᱤᱭᱟᱹ ᱠᱟᱛᱮ ᱨᱟᱹᱥᱠᱟᱹ ᱞᱤᱧ ᱵᱩᱡᱷᱟᱣ ᱠᱮᱫᱟ ᱨᱟᱹᱥᱠᱟ ᱵᱤᱱ ᱟᱴᱠᱟᱨᱠᱟᱼᱟ ᱛᱚ ᱡᱭᱟᱨ ᱫᱤᱱ ᱨᱚᱯᱚᱲ ᱦᱩᱭᱱᱟ ᱟᱹᱰᱤ ᱱᱟᱯᱟᱭ ᱜᱮᱞᱤᱧ ᱠᱩᱥᱤᱣ ᱠᱮᱫᱟ ᱡᱮ ᱵᱟᱝ ᱵᱚᱞᱮ ᱟᱵᱮᱱ ᱦᱚᱸᱵᱮᱱ ᱫᱤᱥᱤᱭᱟᱹᱵᱤᱱ ᱩᱭᱦᱟᱹᱨᱮ ᱱᱤᱭᱟ